ᱦᱮᱞᱳ
ᱦᱮᱸ, ᱨᱚᱲ ᱠᱚ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ᱾
ᱥᱟᱜᱩᱱ ᱥᱤᱝᱜᱟᱹᱲ
ᱦᱮᱸ ᱥᱟᱜᱩᱱ ᱥᱤᱝᱜᱟᱹᱨ
ᱪᱮᱫ ᱠᱚᱢ ᱠᱟᱢᱤ ᱵᱟᱲᱟᱭ-ᱟ?
ᱠᱟᱹᱢᱤ ᱫᱚ ᱛᱮᱦᱮᱧ ᱫᱚ ᱚᱲᱟᱜ ᱨᱮ ᱮᱠᱞᱟ ᱜᱮ ᱦᱤᱱᱟᱹᱧ-ᱟ ᱮᱨᱟ ᱛᱤᱱ ᱫᱚ ᱟᱭᱩ ᱵᱟᱵᱟ ᱚᱲᱟᱜ ᱮ ᱪᱟᱞᱟᱣ ᱠᱟᱱᱟ ᱫᱚ ᱤᱥᱤᱱ ᱵᱟᱥᱟᱝ ᱦᱩᱭᱩᱜ ᱠᱟᱱᱟ ᱱᱤᱡᱮ ᱛᱮ ᱩᱥᱟᱹᱛ ᱠᱟᱱᱟᱭ ᱪᱮᱫ ᱠᱚᱪᱚᱝ,
ᱦᱮᱸ ᱨᱟᱥᱟᱲ ᱵᱚᱸᱜᱟ ᱨᱮ ᱡᱩᱫᱤ ᱡᱟᱹᱥᱛᱤ ᱜᱮᱢ ᱠᱟᱹᱢᱤ ᱦᱚᱪᱚ ᱠᱮᱫᱮᱭᱟ ᱵᱟᱭ ᱩᱥᱟᱹᱜᱚᱜ ᱟ ᱥᱮ
ᱚᱱᱟᱜᱮᱛᱚ ᱵᱟᱹᱧ ᱵᱩᱡᱽ ᱫᱟᱲᱮᱭᱟᱫᱟ ᱪᱮᱫ ᱠᱷᱟᱹᱛᱤᱨ ᱡ ᱦᱚᱴᱟᱛ ᱠᱚᱨᱮ ᱪᱟᱞᱟᱣ ᱜᱚᱫ ᱱᱟᱭ ᱞᱟᱹᱭ ᱵᱟᱭ ᱞᱟᱹᱭ ᱦᱚᱴᱚ ᱟᱫᱤᱧᱟ ᱤᱧᱫᱚ ᱠᱷᱮᱛ ᱠᱷᱮᱛ ᱨᱮᱜᱤᱧ ᱛᱟᱦᱮᱸ ᱠᱟᱱᱟ᱾
ᱚ
ᱟᱡ ᱫᱚ ᱞᱟᱦᱟᱭᱮᱱᱛᱮ ᱚᱲᱟᱜ
ᱦᱩᱸ
ᱟᱨ ᱪᱟᱞᱟᱣ ᱟᱠᱟᱱᱟ ᱛᱤᱱ ᱠᱚᱨᱮ ᱪᱚ ᱟᱫᱚᱧ ᱠᱩᱞᱤᱭᱮᱫ ᱠᱚ ᱚᱠᱟᱭᱮᱱᱟ ᱟᱫᱚ ᱠᱚ ᱞᱟᱹᱭ ᱫᱟᱪᱟᱞᱟᱣ ᱮᱱᱟᱭ
ᱚ, ᱦᱮᱸ ᱛᱚ ᱛᱟᱦᱚᱞᱮ ᱯᱟᱸᱡᱟ ᱪᱟᱞᱟᱜ ᱢᱮ ᱯᱟᱸᱡᱟ ᱵᱟᱢ ᱪᱟᱞᱟᱣ ᱞᱮᱱ ᱫᱚ
ᱯᱟᱸᱡᱟ ᱫᱚ ᱟᱫᱚ ᱛᱮᱦᱮᱧ ᱫᱚ ᱵᱟᱹᱧ ᱪᱟᱞᱟᱜᱼᱟ ᱜᱟᱯᱟ ᱥᱮᱫ ᱧᱮᱞ ᱦᱩᱭᱩᱜ ᱠᱟᱱᱟ,
ᱞᱟᱹᱭᱟᱠᱚ ᱛᱚ ᱩᱥᱟᱹᱫ ᱦᱚᱲ ᱩᱥᱟᱹᱫ ᱞᱮᱱᱠᱷᱟᱱ ᱠᱚ ᱯᱟᱸᱡᱟ ᱠᱚ ᱪᱟᱞᱟᱜᱼᱟ᱾
ᱦᱳᱭ ᱦᱳᱭ ᱞᱟᱹᱭ ᱟᱠᱚ ᱢᱮᱱᱠᱷᱟᱱ ᱟᱫᱚ ᱥᱚᱸᱜᱮ ᱥᱚᱝ ᱫᱚ ᱟᱹᱭᱩᱵ ᱮᱱᱟ ᱛᱚ ᱟᱫᱚ ᱪᱮᱠᱟᱢ ᱪᱟᱞᱟᱜᱼᱟ ᱱᱤᱛᱳᱜ ᱫᱚ
ᱛᱟᱦᱚᱞᱮ ᱯᱷᱳᱱ ᱠᱟᱛᱮᱢ ᱵᱟᱲᱟᱭ ᱦᱚᱪᱚᱠᱟᱜ ᱠᱚᱣᱟ ᱥᱮ ᱵᱟᱝ ᱡᱮ ᱢᱟᱱᱮ ᱪᱟᱞᱟᱣ ᱠᱟᱱᱟᱭ ᱥᱮ ᱵᱟᱝ ᱚᱸᱰᱮ
ᱦᱮᱸ ᱯᱷᱳᱱ ᱯᱷᱳᱱ ᱦᱩᱭ ᱞᱮᱱᱟ ᱟᱡ ᱫᱚ ᱵᱟᱭ ᱛᱩᱞᱟᱹᱣ ᱮᱫᱟ
ᱚ
ᱚᱸᱰᱮ ᱦᱮᱸ ᱢᱮᱱᱟᱜᱼᱟ
ᱚ
ᱢᱮᱛᱟᱭᱟ ᱠᱟᱹᱴᱤᱡ ᱯᱷᱳᱱ
ᱚ ᱦᱮᱸᱛᱚ ᱦᱩᱸ ᱯᱟᱪᱮᱫ ᱪᱚ ᱢᱮᱞᱟ ᱧᱮᱞ ᱠᱚ ᱵᱟᱢ ᱤᱫᱤ ᱱᱚᱜ ᱚᱚᱭ ᱨᱟᱛ ᱨᱮᱱᱟᱜ ᱢᱮᱞᱟ ᱜᱚᱴᱟ ᱜᱮ ᱵᱟᱹᱭᱥᱟᱹᱣ ᱠᱟᱱᱟ ᱛᱚ
ᱦᱮᱸ ᱚᱱᱟ ᱦᱚᱸ ᱦᱩᱭ ᱫᱟᱲᱮᱭᱟᱜᱼᱟ ᱵᱟᱹᱧ ᱤᱫᱤ ᱞᱮᱫᱤ ᱫᱚ
ᱚᱱᱟ ᱢᱟ ᱟᱢᱟᱜ ᱵᱷᱩᱞ ᱜᱤ ᱡᱩᱫᱤ ᱵᱟᱢ ᱤᱫᱤᱭᱤᱭᱟ ᱢᱟ ᱞᱟᱹᱭᱢᱮ
ᱞᱟᱹᱭ ᱦᱚᱸ ᱵᱟᱭ ᱞᱟᱹᱭ ᱵᱟᱲᱟᱭᱮᱫᱟ ᱪᱮᱫ ᱦᱚᱸ ᱡᱮ ᱢᱮᱞᱟ ᱠᱚ ᱦᱳᱭᱳᱜ ᱠᱟᱱᱟ ᱛᱟᱦᱞᱮ ᱤᱫᱤᱧ ᱢᱮ ᱢᱤᱫ ᱫᱤᱱᱚᱜ,
ᱟᱫᱚ ᱩᱱᱤ ᱫᱚ ᱪᱮᱫᱟᱜ ᱮ ᱞᱟᱹᱭᱟ ᱢᱟ ᱞᱟᱹᱭ ᱢᱮ ᱟᱢ ᱛᱚ ᱵᱟᱢ ᱞᱟᱹᱭᱟ ᱡᱮ ᱪᱚ ᱛᱟᱦᱚᱞᱮ ᱢᱮᱞᱟ ᱧᱮ ᱵᱟᱹᱭᱥᱟᱹᱣ ᱠᱟᱱᱟ ᱢᱮᱞᱟ ᱠᱚᱞᱟᱝ ᱧᱮᱞ ᱟᱜᱩᱭᱟ ᱠᱟᱹᱢᱤ ᱢᱟ ᱥᱟᱨᱟᱫᱤᱱ ᱦᱩᱭᱩᱜ ᱠᱟᱱᱟ ᱫᱟᱞᱮ ᱢᱤᱫ ᱜᱷᱟᱹᱲᱤᱡ ᱪᱟᱨᱴᱟ ᱯᱟᱸᱪᱴᱟ ᱥᱮᱫ ᱞᱟᱝ ᱪᱟᱞᱟᱜᱼᱟ ᱟᱴᱴᱟ ᱱᱚᱴᱟ ᱛᱮᱜᱮ ᱞᱟᱝ ᱨᱩᱣᱟᱹᱲ ᱦᱤᱡᱩᱜᱼᱟ᱾ ᱟᱢᱟᱜ ᱦᱚᱸ ᱫᱟᱭᱤᱛᱚ ᱠᱟᱱᱟ ᱥᱮ ᱢᱟ ᱞᱟᱹᱭ ᱢᱮ
ᱤᱧᱟᱹᱜ ᱦᱚᱸ ᱦᱮᱸ ᱦᱮᱸ ᱦᱮᱸ ᱢᱟᱱᱮ ᱟᱫᱚ ᱤᱧᱟᱹᱜ ᱢᱮᱱ ᱫᱚᱨᱠᱟᱨ ᱛᱟᱦᱮᱸ ᱠᱟᱱ ᱛᱤᱧᱟᱹ
ᱦᱳᱭ ᱦᱳᱭᱛᱚ ᱢᱟᱛᱠᱚᱢ ᱵᱩᱴᱟᱹ ᱨᱮᱠᱚ ᱢᱮᱱ ᱠᱟᱜ ᱢᱮᱜᱮᱭᱟ ᱡᱮ ᱢᱟᱱᱮ ᱟᱠᱣᱤᱡ ᱜᱤᱫᱽᱨᱟᱹ ᱠᱚ ᱮᱢᱟᱢ ᱠᱟᱱᱟ ᱛᱚ ᱫᱚᱦᱚᱭᱮᱢ ᱵᱷᱟᱞᱮ ᱧᱚᱜ ᱛᱮ ᱨᱟᱹᱜᱤ ᱟᱹᱲᱤᱥ ᱠᱚᱨᱮ ᱢᱟᱱᱮ ᱵᱩᱡᱷᱟᱹᱣ ᱜᱚᱫ ᱛᱟᱭᱢᱮ ᱫᱩᱠ ᱥᱩᱠ ᱨᱮ ᱛᱚ ᱵᱟᱢ ᱵᱩᱡᱷᱟᱹᱣ ᱞᱮᱼᱟ ᱦᱳᱭᱛᱳ ᱚᱱᱟ ᱠᱚ ᱟᱹᱲᱤᱥ ᱠᱟᱛᱮ ᱜᱮᱪᱚᱭ ᱪᱟᱞᱟᱣ ᱟᱠᱟᱱᱟ ᱦᱟᱸᱜ
ᱪᱮᱫ ᱛᱟᱭ ᱠᱮ ᱡᱚᱱᱮ ᱟᱫᱚ ᱢᱟᱱᱮ ᱵᱟᱭ ᱞᱟᱹᱭ ᱵᱟᱲᱟᱭᱟᱛᱚ ᱩᱱᱟᱹᱜ ᱪᱮᱫ ᱦᱚᱸ ᱟᱫᱚ ᱵᱟᱹᱧ ᱵᱩᱡ ᱫᱟᱲᱮᱭᱟᱭ ᱠᱟᱱᱟ ᱪᱮᱫ ᱪᱮᱫ ᱠᱚᱪᱚᱭ ᱢᱚᱱᱮ ᱵᱟᱭ ᱢᱚᱱᱮ ᱮ
ᱚ ᱦᱮᱸ
ᱥᱚᱵᱽ ᱥᱩᱢᱚᱭ ᱚᱱᱮ ᱛᱷᱤᱨ ᱪᱩᱯᱪᱟᱯ ᱜᱮ ᱛᱟᱦᱮᱱᱟᱭ ᱵᱟᱭ ᱨᱚᱲ ᱵᱟᱲᱟᱭᱟ
ᱚ ᱦᱮᱸ ᱛᱚ
ᱟᱨ ᱤᱧᱦᱚᱸ ᱱᱚᱝᱠᱟ ᱫᱚᱢᱮ ᱦᱚᱸ ᱵᱟᱹᱧ ᱨᱚᱲ ᱵᱟᱲᱟᱭ ᱜᱮᱭᱟ, ᱟᱫᱚ ᱵᱟᱱᱟ ᱦᱚᱲ ᱜᱮᱞᱤᱧ ᱥᱚᱢᱟᱱ ᱟᱠᱟᱱᱟ ᱟᱡ ᱦᱚᱸ ᱫᱚᱢᱮ ᱵᱟᱭ ᱨᱚᱲᱟ ᱟᱨ ᱤᱧᱦᱚᱸ ᱫᱚᱢᱮ ᱵᱟᱹᱧ ᱨᱚᱲᱟ ᱵᱟᱹᱞᱤ ᱢᱟᱱᱮ ᱥᱚᱢᱟᱱ ᱧᱚᱜ ᱠᱟᱱᱟᱞᱤᱧ᱾
ᱚ ᱛᱟᱦᱚᱞᱮ ᱪᱤᱠᱟᱹᱛᱮ ᱜᱟᱱᱚᱜ ᱢᱟ ᱞᱟᱹᱭᱢᱮ ᱢᱤᱫ ᱦᱚᱲ ᱡᱩᱫᱤ ᱵᱟᱭ ᱨᱚᱲᱟ ᱟᱨ ᱢᱤᱫ ᱦᱚᱲ ᱫᱚ ᱨᱚᱲ ᱦᱩᱭᱩᱜ ᱟᱥᱮ ᱛᱚᱵᱮ ᱛᱚ ᱟᱨ ᱵᱟᱝᱠᱷᱟᱱ ᱡᱩᱫᱤ ᱵᱟᱱᱟ ᱦᱚᱲ ᱜᱮ ᱵᱟᱢ ᱨᱚᱲ ᱵᱟᱲᱟᱭᱟ ᱛᱚ ᱦᱟᱜ ᱚᱱᱮᱚᱱᱠᱟᱜ ᱠᱟᱱᱟ ᱟᱢ ᱡᱮᱢᱚᱱᱮᱢ ᱞᱟᱹᱭᱮᱜᱼᱟ ᱦᱟᱸᱜ ᱡᱮ ᱵᱟᱭ ᱞᱟᱹᱭᱮᱫᱼᱟ ᱢᱮᱞᱟ ᱧᱮᱞ ᱤᱫᱤᱧ ᱢᱮ ᱥᱮ ᱡᱟᱦᱱᱟᱜ ᱨᱟᱹᱜᱤ ᱟᱹᱲᱤᱥ ᱛᱮ ᱪᱟᱞᱟᱣ ᱠᱟᱱᱟ ᱦᱚᱳᱭᱛᱳ ᱩᱱᱤ ᱦᱚᱸ ᱚᱱᱠᱟᱜᱮ ᱞᱟᱹᱭᱮᱫᱼ ᱟᱭ ᱡᱮ ᱪᱮᱫ ᱦᱚᱸ ᱵᱟᱭ ᱞᱟᱹᱭ ᱵᱟᱲᱟᱭᱟ ᱡᱟᱶᱟᱭ
ᱦᱳᱭ ᱦᱳᱭ ᱩᱱᱤ ᱢᱟᱱᱮ ᱩᱱᱤ ᱦᱚᱸ ᱩᱱᱤ ᱦᱚᱸ ᱯᱟᱪᱮᱫ ᱢᱚᱱᱮ ᱞᱟᱹᱭ ᱞᱮᱠᱷᱟᱱ ᱞᱟᱹᱭ ᱞᱮᱠᱷᱟᱱ ᱪᱮᱫ ᱠᱪᱚ ᱢᱚᱱᱮᱭᱟ ᱚᱱᱟ ᱦᱚᱛᱮᱡ ᱛᱮ ᱚᱱᱟ ᱦᱚᱛᱮᱡ ᱛᱮ ᱵᱟᱭ ᱞᱟᱹᱭ ᱵᱟᱲᱟᱭᱮᱫᱼᱟ ᱡᱟᱹᱱᱤᱡ
ᱦᱳᱭ ᱢᱮᱱᱠᱷᱟᱱ ᱞᱮ ᱦᱚᱴᱚᱣᱟᱢ ᱠᱷᱟᱱᱟᱮ ᱵᱷᱟᱞᱮ ᱠᱚᱜᱟ ᱡᱮ ᱪᱟᱞᱟᱜ ᱠᱟᱱᱤᱧ ᱢᱮᱱᱛᱮ ᱵᱟᱥᱮ ᱢᱟᱱᱮ ᱢᱤᱫᱴᱟᱝ ᱠᱩᱲᱤ ᱜᱤᱫᱽᱨᱟᱹ ᱵᱟᱯᱞᱟ ᱯᱚᱨᱮ ᱫᱚ ᱢᱟᱱᱮ ᱟᱭᱳᱼᱵᱟᱵᱟ ᱚᱲᱟᱜ ᱦᱚᱸ ᱢᱟᱱᱮ ᱵᱟᱝ ᱞᱟᱹᱭ ᱦᱚᱴᱚ ᱠᱟᱛᱮᱫ ᱫᱚ ᱵᱟᱭ ᱦᱮᱡ ᱫᱟᱲᱮᱭᱟᱜᱼᱟ ᱟᱵᱚᱣᱟᱜ ᱢᱟᱱᱮ ᱚᱱᱠᱟ ᱱᱤᱛᱚᱜ ᱫᱚ ᱥᱟᱶᱛᱟ ᱨᱮᱭᱟᱜ ᱱᱤᱭᱚᱢ ᱠᱟᱱᱟ ᱟᱨᱠᱤ
ᱦᱮᱸ ᱮᱠᱫᱚᱢ ᱦᱮᱸ ᱱᱤᱭᱚᱢ ᱢᱟᱛᱚ ᱱᱤᱭᱚᱢ ᱠᱟᱱ ᱜᱮᱭᱟ
ᱦᱳᱭ ᱦᱳᱭ ᱢᱟᱱᱮ ᱡᱟᱶᱟᱭ ᱚᱲᱟᱜ ᱨᱮᱫᱚ ᱞᱟᱹᱭ ᱦᱚᱴᱚ ᱠᱟᱜ ᱦᱩᱭᱩᱜᱼᱟ ᱟᱨ ᱡᱩᱫᱤᱢ ᱠᱷᱟᱹᱯᱟᱹᱨᱤᱭ ᱠᱟᱱᱟ ᱛᱟᱦᱞᱮ ᱡᱩᱫᱤᱢ ᱠᱷᱟᱹᱯᱟᱹᱨᱤᱭ ᱠᱟᱱᱟ ᱛᱟᱦᱚᱞᱮ ᱠᱚ ᱵᱩᱡᱷᱟᱹᱣᱟ ᱡᱮ ᱩᱥᱟᱹᱫ ᱜᱮ ᱪᱟᱞᱟᱣ ᱟᱠᱟᱱᱟᱭ ᱠᱷᱟᱹᱯᱟᱹᱨᱤ ᱥᱮ ᱟᱹᱲᱤᱥ ᱠᱟᱛᱮᱜ ᱢᱮᱱᱠᱷᱟᱱ ᱡᱩᱫᱤ ᱵᱟᱢ ᱞᱮ ᱦᱚᱴᱚ ᱠᱟᱜᱼᱟ ᱠᱷᱟᱹᱯᱟᱹᱨᱤ ᱦᱚᱸ ᱵᱟᱢ ᱠᱷᱟᱹᱯᱟᱹᱨᱤ ᱠᱚᱜᱼᱟ ᱟᱹᱲᱤᱥ ᱦᱚᱸ ᱵᱟᱝ ᱛᱚ ᱟᱫᱚ ᱚᱱᱟ ᱫᱚ ᱪᱮᱫᱠᱟ ᱢᱟᱱᱮ ᱟᱸᱡᱚᱢ ᱡᱚᱝ ᱨᱮ ᱵᱩᱡᱷᱟᱹᱜᱼᱟ
ᱦᱳᱭ ᱦᱳᱭ ᱮᱠᱫᱚᱢ ᱢᱟᱱᱮ ᱵᱟᱝ ᱵᱩᱡᱩᱜ ᱠᱚᱜ ᱠᱟᱱᱟ ᱪᱮᱫ ᱠᱷᱟᱹᱛᱤᱨ ᱨᱮ ᱪᱟᱞᱟᱣ ᱠᱟᱱᱟ ᱛᱚ ᱟᱫᱚ ᱪᱮᱫ ᱮᱢ ᱞᱟᱹᱭᱟ ᱠᱟᱹᱴᱤᱡ ᱛᱮᱦᱧ ᱫᱚ ᱪᱮᱫ ᱡᱮᱢ ᱞᱟᱹᱭᱼᱟ ᱠᱟᱴᱤᱡ ᱛᱮᱦᱮᱱ ᱫᱚ ᱵᱟᱹᱲᱛᱤ ᱧᱚᱜ ᱜᱮᱧ ᱠᱟᱹᱢᱤ ᱦᱚᱛᱚ ᱜᱤᱧ ᱠᱟᱹᱢᱤ ᱦᱚᱪᱚᱣ ᱟᱠᱟᱫᱮᱭᱟ ᱥᱮᱛᱟᱜ ᱨᱮᱞᱤᱧ ᱪᱟᱞᱟᱣ ᱟᱠᱟᱱ ᱛᱟᱦᱮᱱᱟ
ᱚᱼ
ᱟᱨ ᱢᱤᱫ ᱢᱤᱫ ᱜᱷᱟᱹᱲᱤᱡ ᱡᱚᱢ ᱵᱟᱲᱟ ᱛ ᱟᱨᱚ ᱠᱟᱹᱴᱤᱡ ᱠᱟᱹᱢᱤ ᱦᱩᱭ ᱟᱠᱟᱱᱟ ᱢᱟᱱᱮ ᱛᱮᱦᱤᱧ ᱜᱮ ᱢᱩᱪᱟᱹᱫ ᱠᱚᱜᱣᱟ ᱠᱟᱹᱢᱤ ᱢᱮᱱᱠᱷᱟᱱ ᱵᱟᱝ ᱢᱩᱪᱟᱹᱫ ᱞᱮᱱᱟ ᱛᱟᱹᱣ ᱨᱮᱦᱚᱸ ᱢᱟᱱᱮ ᱛᱮᱦᱤᱧ ᱜᱮ ᱠᱟᱹᱢᱤ ᱢᱩᱪᱟᱫ ᱞᱤᱧ ᱛᱮᱦᱤᱧ ᱜᱮ ᱠᱟᱹᱢᱤ ᱢᱩᱪᱟᱹᱫ ᱞᱤᱧ ᱢᱚᱱᱮ ᱞᱮᱫᱼᱟ ᱛᱚ ᱚᱱᱟ ᱦᱚᱛ ᱛᱮ ᱠᱟᱹᱴᱤᱡ ᱡᱟᱹᱥᱛᱤ ᱧᱚᱜ ᱜᱤᱧ ᱠᱟᱹᱢᱤ ᱦᱚᱪᱚ ᱠᱮᱫᱮᱭᱟ ᱠᱟᱹᱢᱤ ᱫᱚ
ᱚ ᱛᱟᱦᱚᱞᱮ ᱦᱩᱭᱩᱜᱼᱟ ᱚᱱᱟ ᱟᱹᱲᱤᱥ ᱠᱚᱛᱮ ᱡᱚᱦᱟᱸᱟᱸ ᱢᱚᱱᱮ ᱪᱚᱭ ᱠᱟᱹᱢᱤ ᱜᱮ ᱠᱟᱹᱢᱤ ᱦᱚᱪᱚᱧ ᱠᱟᱱᱟᱭ ᱢᱤᱫ ᱫᱤᱱ ᱦᱚᱸ ᱫᱟᱬᱟᱱ ᱦᱚᱸ ᱵᱟᱭ ᱤᱫᱤᱧ ᱠᱟᱱᱟ ᱚᱝᱠᱟ ᱵᱟᱪᱚᱭ ᱢᱟᱱᱮ ᱮᱜ
ᱦᱮᱸ ᱦᱮᱸ ᱟᱫᱚ ᱵᱟᱝ ᱮ ᱞᱟᱹᱭ ᱞᱮᱠᱷᱟᱱ ᱛᱚ ᱪᱤᱠᱟᱹᱛᱮᱢ ᱵᱩᱡᱟ ᱚᱱᱟᱜᱮ ᱟᱥᱚᱞᱮ ᱚᱱᱟᱜᱮ ᱠᱟᱱᱟ ᱡᱟᱹᱱᱤᱡ ᱠᱷᱟᱱ ᱫᱚ ᱵᱟᱠᱷᱟᱱ ᱫᱚ ᱪᱮᱫᱟᱜ ᱪᱟᱞᱟᱣ ᱠᱚᱜᱼᱟ
ᱦᱳᱭ ᱦᱳᱭ ᱦᱳᱭ ᱟᱫᱚ ᱟᱢᱟᱜ ᱦᱚᱸ ᱠᱟᱹᱴᱤᱡ ᱵᱩᱡᱽ ᱞᱟᱹᱠᱛᱤ ᱛᱟᱢ ᱥᱮ ᱠᱟᱹᱢᱤ ᱢᱟᱱᱮ ᱠᱟᱹᱢᱤ ᱠᱚ ᱪᱟᱵᱟ ᱠᱟᱛᱮᱜ ᱥᱮ ᱠᱟᱹᱢᱤ ᱢᱩᱪᱟᱹᱫ ᱠᱟᱛᱮᱫ ᱠᱟᱴᱤᱡ ᱫᱟᱬᱟᱱ ᱮᱴᱟᱜ ᱫᱤᱥᱚᱢ ᱥᱮ ᱚᱱᱠᱟᱱ ᱧᱮᱞ ᱡᱚᱝ ᱡᱟᱭᱜᱟ ᱠᱚ ᱥᱮ ᱛᱟᱨᱟᱥᱤᱧ ᱵᱮᱲᱟ ᱠᱟᱹᱴᱤᱡ ᱡᱚᱢᱧᱩ ᱠᱚ ᱠᱩᱲᱤ ᱜᱤᱫᱽᱨᱟᱹ ᱢᱟᱛᱚ ᱚᱱᱟ ᱜᱮᱛᱚ ᱠᱚ ᱠᱩᱥᱤᱭᱟᱜᱼᱟ ᱢᱟ ᱞᱮᱭ ᱢᱮ ᱩᱱᱠᱩ ᱫᱚ ᱦᱟᱸᱜ ᱢᱟᱨᱟᱝ ᱢᱟᱨᱟᱝ ᱟᱹᱜᱩ ᱠᱩᱠᱢᱩ ᱫᱚ ᱵᱟᱠᱚ ᱧᱮᱞᱟ ᱛᱚ ᱡᱮᱢᱚᱱ ᱪᱤᱫ ᱠᱟᱱ ᱟᱜ ᱚᱲᱟᱜ ᱨᱮᱢ ᱪᱟᱞᱟᱣ ᱠᱚᱜᱼᱟ ᱚᱱᱠᱟ ᱜᱮ ᱠᱩᱠᱢᱩ ᱫᱚᱢ ᱧᱮᱞ ᱦᱩᱭᱩᱜ ᱛᱟᱢᱟ
ᱦᱳᱭ ᱮᱠᱟᱞ ᱜᱮ ᱚᱱᱟ ᱢᱟ ᱛᱚ ᱞᱟᱠᱛᱤ ᱠᱟᱱᱟ ᱡᱟᱦᱟᱸ ᱛᱤᱱ ᱦᱤᱞᱳᱜ ᱫᱚ ᱦᱟᱱᱛᱮ ᱱᱟᱱᱛᱮ ᱵᱟᱝ ᱠᱚ ᱪᱟᱞᱟ ᱫᱟᱲᱮᱭᱟᱜᱼᱟ ᱥᱮ
ᱦᱳᱭ
ᱳᱭ ᱡᱟᱦᱟᱸ ᱛᱤᱥ ᱠᱚᱨᱮ ᱜᱮ ᱚᱱᱠᱟ ᱪᱟᱞᱟᱣ ᱞᱮᱱᱠᱷᱟᱱ ᱱᱟᱯᱟᱭᱚᱜᱼᱟ
ᱦᱳᱭ ᱚᱱᱟ ᱪᱷᱟᱲᱟ ᱡᱮᱢᱚᱱ ᱥᱤᱸᱜᱟᱹᱲ ᱵᱮᱲᱟ ᱢᱳᱲ ᱥᱮᱫ ᱥᱮ ᱵᱮᱞ ᱮᱢ ᱪᱟᱞᱟᱜᱼᱟ ᱠᱤᱪᱷᱩᱜᱟᱱ ᱯᱷᱟᱥᱴᱯᱷᱩᱰ ᱤᱫᱤ ᱜᱟᱱᱚᱜ ᱜᱮᱭᱟ ᱥᱮ ᱚᱱᱟ ᱜᱮᱛᱚ ᱠᱩᱲᱤᱫᱨᱟᱹ ᱠᱚ ᱠᱩᱥᱤᱭᱟᱜᱼᱟ ᱡᱮ ᱢᱟᱱᱮ ᱛᱟᱨᱟᱥᱤᱧ ᱵᱮᱲᱟ ᱵᱟᱡᱟᱨ- ᱪᱟᱞᱟᱣ ᱱᱟᱭ ᱡᱟᱦᱟᱱᱟᱜ ᱜᱮ ᱟᱹᱜᱩ ᱟᱹᱫᱤᱧᱟ ᱡᱚᱢ ᱛᱟᱯᱚᱨᱮ ᱚᱱᱠᱟ ᱪᱷᱳᱴᱚ ᱠᱷᱟᱴᱚ ᱦᱳᱭ ᱦᱳᱭ
ᱡᱚᱡᱚ ᱡᱤᱱᱤᱥ ᱫᱚᱢᱮ ᱠᱩᱥᱤᱭᱟᱜ ᱜᱮᱭᱟ ᱢᱤᱫᱷᱟᱣ ᱟᱹᱰᱤ ᱫᱤᱱ ᱢᱟᱲᱟᱝ ᱨᱮ ᱢᱮᱛᱟᱫᱤᱧ ᱛᱟᱦᱮᱸᱫ ᱵᱟᱡᱟᱨ ᱠᱚᱢ ᱪᱟᱣ ᱵᱟᱲᱟ ᱞᱮᱱᱠᱷᱟᱱ ᱯᱷᱩᱪ ᱠᱚ ᱟᱹᱜᱩᱣᱟᱧ ᱢᱮ
ᱵᱟᱨ ᱯᱮ ᱫᱤᱱ ᱤᱧ ᱯᱮ ᱫᱷᱟᱣ ᱤᱧ ᱟᱹᱜᱩ ᱵᱟᱲᱟ ᱟᱫᱮ ᱛᱮ ᱟᱫᱚ ᱵᱟᱹᱧ ᱟᱹᱜᱩᱣᱟᱫᱮ ᱯᱚᱨᱮᱛᱮ ᱟᱫᱚ ᱢᱤᱫᱴᱮᱡ ᱩᱥᱟᱹᱫᱼᱩᱥᱟᱹᱫ ᱤᱧ ᱧᱮᱞᱮ ᱨᱮᱦᱚᱸ ᱢᱚᱱᱮ ᱠᱚ ᱵᱟᱹᱲᱤᱡ ᱵᱟᱹᱲᱤᱡ ᱟᱫᱚ ᱠᱩᱞᱤ ᱫᱚ ᱵᱟᱹᱧ ᱠᱩᱞᱤ ᱠᱟᱫᱮᱭᱟ ᱡᱮ ᱪᱮᱫᱟᱜ ᱩᱱᱟᱹᱜ ᱩᱥᱟ. ᱫᱚ ᱩᱱᱟᱜ ᱩᱥᱟᱹᱫ ᱦᱚᱨ ᱞᱮᱠᱟ ᱢᱮᱫ ᱢᱮᱫᱦᱟ ᱧᱮᱞᱚᱜ ᱠᱟᱱ ᱛᱟᱢᱟ
ᱦᱳᱭ ᱦᱳᱭ ᱠᱩᱞᱤ ᱨᱮᱱᱟᱜ ᱞᱟᱹᱠᱛᱤ ᱛᱟᱦᱮᱸ ᱠᱟᱱᱟ ᱟᱢᱟᱜ ᱦᱚᱸ ᱚᱱᱟ ᱢᱟ ᱟᱢᱟᱜ ᱜᱮ ᱵᱷᱩᱞ ᱧᱮᱞᱚᱜ ᱠᱟᱱ ᱛᱟᱦᱚᱞᱮ
ᱢᱟᱱᱮ ᱠᱟᱛᱷᱟ ᱫᱚ ᱦᱩᱭᱩᱜ ᱠᱟᱱᱟ ᱡᱟᱹᱥᱛᱤ ᱵᱟᱹᱧ ᱨᱚᱲ ᱵᱟᱲᱟᱭ ᱜᱮᱭᱟ ᱛᱚ ᱩᱱᱟᱹᱜ
ᱟᱫᱚᱜ ᱨᱚᱲ ᱵᱟᱲᱟ ᱫᱚ ᱵᱟᱝ ᱨᱮᱦᱚᱸ ᱠᱩᱞᱤ ᱛᱚ ᱦᱩᱭᱩᱜ ᱜᱮᱭᱟ ᱩᱱᱤ ᱢᱟ ᱩᱱᱤ ᱢᱟ ᱦᱚᱲ ᱨᱮᱱ ᱵᱟᱹᱦᱩ ᱫᱚ ᱟᱨ ᱵᱟᱢ ᱠᱩᱞᱤᱭᱮ ᱠᱟᱱᱟ ᱥᱮ ᱟᱢ ᱨᱮᱱ ᱵᱟᱹᱦᱩᱢ ᱠᱩᱞᱤᱭᱮ ᱠᱟᱱᱟ ᱛᱚ ᱚ ᱚ ᱢᱟᱱᱮ ᱯᱨᱚᱵᱞᱮᱢ ᱫᱚ ᱦᱳᱭᱛᱳ ᱵᱟᱝ ᱦᱩᱭ ᱠᱚᱜᱼᱟ ᱦᱳᱭᱛᱚ ᱨᱟᱹᱜᱤ ᱠᱚ ᱢᱮᱥᱟ ᱟᱛᱮᱫ ᱡᱳᱨ ᱧᱚᱜ ᱮ ᱨᱚᱲ ᱟᱢ ᱠᱮᱭᱟ ᱟᱫᱚ ᱚᱱᱟ ᱫᱚ ᱪᱮᱫ ᱥᱟᱡᱟᱣ ᱠᱚᱜ ᱜᱮᱭᱟ ᱦᱟᱸᱜ ᱯᱚᱨᱮ ᱛᱮᱫᱚ ᱦᱚᱭᱛᱚ ᱱᱤᱛᱚᱜ ᱢᱟᱭ ᱮᱥᱮᱫ ᱟᱠᱟᱱ ᱛᱮ ᱦᱟᱸᱰᱮ ᱡᱩᱫᱤᱢ ᱪᱟᱞᱟᱜᱼᱟ ᱵᱚᱠᱚᱛ ᱛᱮᱫ ᱛᱟᱠᱚ ᱦᱟᱸᱜ ᱛᱤᱱᱟᱹᱜ ᱜᱟᱱ ᱢᱮᱱᱟᱜ ᱟᱠᱟᱜ ᱠᱚᱣᱟ ᱛᱤᱱᱟᱹᱜ ᱠᱚ ᱨᱟᱹᱜᱤᱭᱟ ᱦᱟᱸᱜ ᱟᱨᱦᱚᱸ ᱛᱚ ᱡᱷᱟᱢᱮᱞ ᱨᱮᱢ ᱧᱩᱨᱩᱭ ᱱᱟ ᱟᱢ ᱛᱮᱜᱮ
ᱚᱱᱟ ᱜᱮ ᱪᱟᱞᱟᱜ ᱵᱟᱹᱧ ᱥᱟᱸᱦᱚᱥ ᱫᱟ ᱜᱟᱯᱟ ᱛᱮᱦᱤᱧ ᱪᱟᱞᱟᱣ ᱞᱮᱱᱠᱷᱟ- ᱠᱷᱟᱱ ᱤᱧ ᱫᱚ ᱴᱷᱤᱠ ᱜᱮ ᱦᱩᱭ ᱠᱚᱜᱼᱟ ᱟᱨᱚ ᱫᱮᱨᱤᱭᱮᱱᱟ ᱢᱤᱫ ᱫᱤᱱ-ᱚᱜ ᱪᱮᱫ ᱠᱚᱪᱚ ᱱᱟᱜ ᱫᱚᱢᱮ ᱠᱚ ᱢᱤᱛᱟᱹᱧ-ᱟ
ᱦᱮᱸ ᱢᱮᱱ ᱫᱚᱠᱚ ᱢᱮᱱᱟ ᱢᱮᱱᱠᱷᱟᱱ ᱪᱟᱞᱟᱜ ᱪᱟᱞᱟᱜ ᱢᱮᱜᱮ ᱟᱢ ᱫᱚ ᱦᱟᱸᱜ ᱟᱹᱜᱩᱭᱮᱢ ᱦᱮᱸ ᱠᱩᱞᱤᱭᱮᱢ ᱡᱮ ᱪᱮᱫ ᱮ ᱨᱟᱹᱜᱤᱱᱟ ᱪᱮᱫ ᱮ ᱟᱹᱲᱤᱥ ᱱᱟ ᱚᱠᱟᱨᱮ ᱪᱮᱫ ᱮᱢ ᱵᱷᱩᱞ ᱠᱮᱜᱼᱟ ᱟᱫᱚ ᱞᱟᱹᱠᱛᱤ ᱜᱮ ᱟᱨ ᱡᱮᱢᱚᱱ ᱢᱮᱛᱟ ᱦᱟᱭ ᱢᱮ ᱜᱤ ᱟᱫᱚ ᱟᱞᱚᱢ ᱢᱟᱱᱮ ᱚᱱᱠᱟ ᱞᱟᱹᱭ ᱟᱭ ᱢᱮ ᱟᱨᱠᱤ ᱢᱮᱛᱟ ᱟᱭ ᱢᱮ ᱡᱮ ᱟᱫᱚ ᱱᱚᱝᱠᱟ ᱵᱷᱩᱞ ᱵᱟᱝ ᱦᱩᱭᱩᱜ ᱛᱤᱧᱟᱹ ᱪᱮᱫ ᱠᱚ ᱦᱟᱸᱜ ᱦᱟᱥᱮ
ᱦᱳᱭ ᱦᱳᱭ ᱜᱟᱯᱟ ᱛᱟᱞᱦᱮ ᱥᱮᱛᱟᱜ ᱥᱮᱛᱟᱜ ᱜᱮ ᱫᱟᱜ ᱠᱚ ᱡᱚᱛᱚ ᱠᱟᱢᱤ ᱵᱟᱹᱜᱤ ᱠᱟᱛᱮᱫ ᱚᱸᱰᱮ ᱜᱮ ᱞᱟᱦᱟᱧ ᱥᱮᱱᱚᱜᱼᱟ
ᱦᱩᱸᱦᱩᱸᱵᱟᱹᱥᱭᱟᱹᱢ ᱠᱚ ᱡᱚᱢ ᱵᱟᱲᱟ ᱠᱟᱛᱮ ᱪᱟᱞᱟᱜ ᱢᱮ
ᱵᱟᱹᱥᱭᱟᱹᱢ ᱠᱚᱫᱚ ᱚᱸᱰᱮ ᱜᱮ ᱱᱟᱠᱷᱟᱱ ᱤᱧ ᱡᱚᱢᱟ
ᱚ ᱛᱟᱦᱚᱞᱮ ᱦᱟᱸᱜ ᱴᱷᱤᱠ ᱜᱮᱭᱟ
ᱫᱮᱨᱤᱜ ᱟᱹᱧ ᱛᱚ ᱮᱠᱞᱟ ᱵᱟᱹᱧ ᱤᱥᱤᱱ ᱫᱟᱲᱮᱜ ᱜᱮᱭᱟ ᱩᱱᱟᱹᱜ
ᱚ
ᱠᱚᱲᱟ ᱜᱤᱫᱽᱨᱟᱹ ᱦᱚᱲ ᱤᱥᱤᱱ ᱠᱚ ᱵᱟᱝ ᱰᱷᱚᱝ ᱟᱠᱚ ᱜᱮᱭᱟ ᱛᱚ
ᱚᱱᱟ ᱢᱟ ᱵᱟᱯ ᱢᱟᱱᱮ ᱟᱯᱮᱭᱟᱜ ᱢᱟᱱᱮ ᱤᱪᱪᱷᱟᱹ ᱛᱮᱜᱮ ᱟᱨᱠᱤ ᱵᱟᱯᱮ ᱪᱮᱜ ᱠᱟᱫᱟ ᱢᱟᱱᱮ ᱦᱚᱲᱟᱜ ᱵᱷᱚᱨᱥᱟ ᱨᱮ ᱡᱚᱢ ᱛᱤᱨᱮ ᱤᱥᱤᱱ ᱟᱭ ᱦᱟᱸᱜ ᱛᱚᱵᱮᱢ ᱡᱚᱢᱟ ᱵᱟᱝ
ᱚᱰᱮ ᱢᱚᱛᱚᱵᱮ ᱞᱟᱦᱟ ᱠᱷᱚᱱᱟᱜ ᱚᱱᱠᱟ ᱦᱳᱭ ᱦᱤᱡᱩᱜ ᱠᱟᱱᱟ ᱛᱚ ᱚᱱᱠᱟ ᱠᱚᱲᱟ ᱜᱤᱫᱽᱨᱟᱹ ᱦᱚᱲ ᱵᱟᱠᱚ ᱤᱥᱤᱱ ᱵᱟᱲᱟᱭᱟ ᱚᱱᱟ ᱦᱚᱛᱮᱜ ᱛᱮ ᱢᱱᱮ ᱩᱱᱜ ᱵᱟᱝ ᱵᱮᱥᱤ ᱵᱟᱲᱟᱭ ᱦᱩᱭᱩᱜ ᱜᱮ
ᱦ ᱚᱱᱠᱟ ᱞᱮᱠᱷᱟᱱ ᱫᱚ ᱪᱤᱠᱟᱹᱛᱮ ᱦᱩᱭᱩᱜᱼᱟ ᱢ ᱞᱟᱹᱭᱢᱮ ᱤᱥᱤᱱ ᱠᱟᱛᱮᱮᱫ ᱞᱩ ᱠᱟᱛᱮᱮᱫ ᱡᱚᱢ ᱫᱚ ᱥᱮᱬᱟ ᱠᱟᱜ ᱞᱟᱠᱛᱤ ᱠᱟᱱᱟᱫᱚ ᱠᱩᱲᱟ ᱜᱤᱫᱽᱨᱟᱹ ᱛᱟᱢ ᱠᱩᱲᱤ ᱜᱤᱫᱨᱟᱹ ᱛᱟᱢ ᱡᱮᱢᱚᱱ ᱧᱮᱞ ᱢᱮ ᱡᱟᱦᱟᱸᱭ ᱦᱳᱴᱮᱞ ᱠᱚ ᱠᱚᱢ ᱟᱹᱞᱩᱭᱢ ᱥᱮ ᱨᱮᱥᱴᱩᱨᱮᱱᱴ ᱠᱚ ᱩᱱᱠᱩ ᱧᱮᱞ ᱢᱮᱮ ᱠᱩᱲᱤ ᱜᱤᱫᱨᱟᱹ ᱫᱚ ᱤᱱ ᱠᱚᱫᱚ ᱵᱟᱠᱚ ᱛᱟᱦᱮᱱᱟ ᱠᱚᱲᱟ ᱜᱤᱫᱽᱨᱟᱹ ᱜᱮᱠᱚ ᱛᱟᱦᱮᱱᱟ ᱛᱟᱦᱚᱞᱮ ᱪᱮᱫᱟᱜ ᱵᱟᱯᱮ ᱫᱟᱲᱮᱭᱟᱜᱼᱟ ᱟᱵᱚ ᱥᱟᱱᱛᱟᱲ ᱨᱮᱱ ᱠᱚᱲᱟ ᱜᱤᱫᱽᱨᱟᱹ ᱦᱚᱸ ᱤᱥᱤᱱ ᱠᱟᱛᱮᱮᱫ ᱡᱚᱢ ᱟᱫᱚ ᱚᱱᱮ ᱢᱤᱫᱴᱟᱝ ᱥᱮᱫᱟᱭ ᱠᱷᱚᱱᱟᱜ ᱟᱹᱨᱤᱟᱹ ᱠᱪᱨᱤᱤ ᱛᱚᱞ ᱢᱮᱱᱟᱜ ᱛᱟᱵᱚᱱᱟ ᱟᱵᱚ ᱥᱟᱱᱛᱟᱲ ᱠᱚᱣᱟᱜ ᱫᱚ ᱡᱮ ᱠᱩᱲᱤᱤᱫᱽᱨᱟᱹ ᱜᱮᱠᱚ ᱤᱥᱤᱱᱟ ᱠᱚᱲᱟ ᱜᱤᱫᱽᱨᱟᱹ ᱫᱚ ᱵᱟᱠᱚ ᱤᱥᱤᱱᱟ ᱥᱮ ᱞᱳ ᱠᱟᱛᱮᱫ ᱵᱟᱠᱚ ᱡᱚᱢᱟ
ᱦᱳᱭ ᱦᱳᱭ ᱢᱟᱱᱮ ᱚᱱᱟ ᱟᱹᱛᱩ ᱚᱲᱟᱜ ᱚᱱᱟ ᱠᱚᱨᱮ ᱜᱮ ᱵᱟᱹᱲ- ᱵᱮᱯᱟᱨ ᱚᱱᱮ ᱥᱚᱝᱥᱟᱨ ᱢᱚᱫᱽᱫᱷᱮ ᱨᱮᱜᱮ ᱵᱟᱝᱠᱚ ᱤᱥᱤᱱᱟ ᱟᱨᱠᱤ ᱢᱮᱱᱠᱷᱟᱱ ᱵᱟᱡᱟᱨ ᱠᱚᱨᱮ ᱫᱚ ᱥᱴᱩᱨᱴ ᱠᱚᱨᱮ ᱱᱠᱷᱱ ᱠᱚᱲᱟ ᱜᱤᱫᱽᱨᱟᱹ ᱠᱚᱜᱮ ᱛᱚ ᱠᱚ ᱥᱤᱱᱟ ᱥᱮ ᱵᱟᱝ
ᱦᱳᱭ ᱦᱳᱭ ᱩᱪᱤᱛ ᱫᱚ ᱠᱟᱱᱟ ᱛᱚ ᱡᱮ ᱡᱷᱚᱛᱚ ᱦᱚᱲ ᱜᱮ ᱤᱥᱤᱱ ᱠᱟᱛᱮ ᱡᱚᱢ ᱦᱩᱭᱩᱜᱼᱟ ᱡᱩᱫᱤ ᱡᱮᱢᱚᱱ ᱱᱤᱛᱚᱜ ᱟᱢᱮᱢ ᱞᱟᱹᱭ ᱠᱮᱫᱮᱜ ᱤᱥᱤᱱ ᱵᱟᱢ ᱵᱟᱲᱟᱭ ᱡᱩᱫᱤ ᱵᱟᱹᱦᱩ ᱛᱟᱢ ᱜᱮ ᱦᱳᱭᱛᱳ ᱨᱩᱣᱟᱹᱜ ᱠᱟᱱᱟᱭ ᱛᱟᱦᱚᱞᱮ ᱟᱢ ᱫᱚ ᱪᱮᱫ ᱵᱟ ᱤᱥᱤᱱ ᱠᱟ ᱠᱟᱛᱮᱮᱫ ᱵᱟᱢ ᱡᱚᱢ ᱦᱚᱪᱚᱭᱮᱭᱟ ᱥᱮ ᱟᱡ ᱜᱮᱢ ᱤᱥᱤᱱ ᱦᱚᱪᱚᱭᱮᱭᱟ ᱥᱮ ᱚᱱᱮ ᱫᱟᱜ ᱜᱮ ᱧᱩ ᱠᱟᱛᱮᱢ ᱡᱟᱹᱯᱤᱫ ᱠᱟᱜᱼᱟ ᱮᱢᱟᱞᱮ ᱢᱮ
ᱦᱳᱭ ᱦᱳᱭ ᱚᱱᱟᱜᱮᱛᱚ
ᱦᱩᱸ ᱤᱥᱤᱱ ᱥᱮᱬᱟ ᱠᱟᱜ ᱢᱮ ᱦᱳᱭ ᱢᱤᱫ ᱫᱤᱱ ᱜᱟᱱ ᱤᱥᱤᱱ
ᱠᱷᱟᱱᱤᱧ ᱥᱮᱬᱟ ᱦᱚᱪᱚᱭᱭᱟᱹᱧ ᱤᱥᱤᱱ
ᱦᱳᱭ ᱦᱳᱭ ᱮᱱᱟᱰᱮᱠᱷᱟᱱ ᱢᱤᱫ ᱫᱤᱱ ᱜᱟᱱ ᱤᱥᱤᱱ ᱠᱟᱛᱮᱮᱫ ᱮᱢ ᱡᱚᱢ ᱦᱚᱪᱚ ᱫᱟᱲᱮᱭᱟᱭᱟ ᱫᱩᱠ ᱩᱥ ᱨᱮᱮ ᱥᱩᱠ ᱨᱮ ᱤᱥᱤᱱ ᱥᱮᱬᱟ ᱠᱫ ᱫᱚ ᱱᱟᱯᱟᱭᱟ ᱟᱫᱚ ᱫᱚ ᱠᱚᱲᱟ ᱜᱤᱫᱽᱨᱟᱹ ᱦᱚᱸ ᱥᱮᱬᱟ ᱫᱚ ᱩᱪᱤᱛ ᱠᱟᱱ ᱜᱮᱭᱟ ᱟᱨᱚ ᱦᱳᱭᱛᱳ ᱤᱧᱟᱹᱜ ᱢᱚᱱᱮ ᱫᱚ ᱦᱩᱭᱩᱜ ᱛᱤᱧᱟᱹ ᱡᱮ ᱠᱚᱲᱟ ᱜᱤᱫᱽᱨᱟᱹ ᱠᱟᱱᱟᱢ ᱫᱟᱠᱟᱢ ᱥᱮ ᱩᱛᱩᱢ ᱤᱥᱤᱱ ᱠᱮᱫᱮᱜᱼᱟ ᱢᱟᱱᱮ ᱟᱢᱟᱜ ᱡᱟᱦᱟᱸ ᱡᱮᱠᱮ ᱵᱚᱞᱮ ᱢᱟᱱ ᱥᱚᱱᱢᱟᱱ ᱛᱟᱢ ᱚᱱᱟ ᱰᱩᱵᱩᱡ ᱮᱱᱟ ᱚᱱᱟ ᱫᱚ ᱦᱟᱸᱜ ᱟᱨ ᱵᱟᱝ ᱟᱢᱨᱮᱱ ᱜᱷᱟᱨᱚᱸᱧᱡᱽ ᱨᱮᱱ ᱦᱚᱲ ᱤᱥᱤᱱ ᱠᱟᱛᱮᱮᱫᱢ ᱡᱚᱢ ᱦᱚᱪᱚ ᱠᱚᱣᱟ ᱚᱱᱟ ᱫᱚ ᱟᱵᱟᱨ ᱫᱚ ᱪᱮᱫ ᱞᱟᱡᱟᱣ ᱢᱟ ᱞᱟᱭ ᱢᱮ
ᱦᱳᱭ ᱦᱳᱭ ᱦᱳᱭ
ᱜᱟᱯᱟ ᱦᱟᱸᱜ ᱥᱮᱛᱟᱜ ᱥᱮᱛᱟᱜ ᱪᱟᱞᱟᱜ ᱢᱮ ᱪᱮᱫᱠᱟᱭ ᱩᱥᱟᱹᱫ ᱟᱠᱟᱱᱟ ᱠᱩᱞᱤᱭᱮᱟᱢ
ᱦᱮᱸ ᱮᱠᱫᱚᱢ ᱱᱟᱯᱟᱭ ᱪᱟᱞᱟᱜ ᱦᱩᱭᱩᱜᱼᱟ ᱥᱮᱛᱟᱜ ᱥᱮᱛᱟᱜ ᱜᱮ ᱮᱠᱷᱟᱱ ᱡᱟᱹᱥᱛᱤ ᱫᱚ ᱡᱟᱹᱱᱤᱡ ᱪᱮᱫ ᱦᱚᱸ ᱵᱟᱭ ᱞᱟᱹᱭᱟ
ᱟᱫᱚ ᱟᱡᱛᱚ ᱦᱟᱸᱜ ᱵᱟᱭ ᱨᱚᱲᱟ ᱟᱡ ᱢᱟᱱᱮ ᱵᱚᱠᱚᱛᱮᱫ ᱛᱟᱠᱚ ᱟᱭ ᱛᱟᱨ ᱛᱟᱠᱚ ᱦᱟᱸᱜ ᱩᱱᱠᱩ ᱫᱚ ᱦᱟᱸᱜ ᱟᱢ ᱫᱚ ᱵᱟᱠᱚ ᱟᱲᱟᱜ ᱜᱤᱰᱤᱭᱜᱟᱢ ᱛᱚ ᱡᱮ ᱢᱤᱥᱨᱟ ᱦᱮᱡ ᱟᱠᱟᱱᱟ ᱠᱟᱱ ᱛᱟᱠᱚᱣᱟᱭ ᱚᱱᱟ ᱢᱟᱢ ᱵᱟᱲᱟᱭ ᱜᱮᱭᱟ ᱡᱮ ᱟᱵᱚ ᱥᱟᱱᱛᱟᱲ ᱨᱮᱱ ᱢᱟᱱᱮ ᱡᱟᱶᱟᱭ ᱢᱚᱛᱮ ᱠᱩᱲᱤ ᱜᱤᱫᱽᱨᱟᱹᱠᱚᱫᱚ ᱡᱩᱫᱤ ᱟᱭᱳᱵᱟᱵᱟ ᱚᱲᱟᱜ ᱮᱠᱞᱟ ᱠᱚ ᱪᱟᱞᱟᱜᱼᱟ ᱛᱚ ᱡᱷᱚᱛᱚ ᱦᱚᱲ ᱜᱮᱠᱚ ᱢᱚᱱᱮᱭᱟ ᱡᱮ ᱠᱷᱟᱹᱯᱟᱹᱨᱤ ᱛᱟᱯᱟᱢ ᱥᱮ ᱩᱥᱟᱹᱜ ᱠᱟᱛᱮ ᱜᱮ ᱦᱮᱡ ᱠᱟᱱᱟᱭ
ᱦᱳᱭ ᱦᱳᱭ ᱵᱟᱠᱷᱟᱱ ᱛᱚ ᱮᱠᱞᱟ ᱛᱮ ᱪᱮᱫᱟᱜ ᱮ ᱪᱟᱞᱟᱣ ᱠᱚᱜᱼᱟ ᱥᱮ ᱪᱮᱫ
ᱦᱳᱭ ᱦᱳᱭ ᱢᱤᱫ ᱥᱟᱣᱛᱮ ᱠᱤᱱ ᱦᱮᱡ ᱠᱚᱜᱼᱟ ᱛᱚ ᱚᱱᱟᱜᱮ ᱦᱟᱸᱜ ᱱᱤᱛᱚᱜ ᱢᱟ ᱮᱠᱞᱟᱭ ᱪᱟᱞᱟᱣ ᱟᱠᱟᱱᱟ ᱟᱨ ᱟᱢ ᱢᱟ ᱦᱟᱸᱜ ᱵᱟᱢ ᱪᱟᱞᱟᱣ ᱞᱮᱱᱟ ᱛᱟᱭᱚᱢ ᱛᱮᱦᱚᱸ ᱯᱟᱸᱡᱟ ᱞᱮᱠᱟ